ᱦᱮᱞᱳ
ᱦᱮᱸ ᱜᱚᱝᱠᱮ ᱡᱚᱦᱟᱨ ᱜᱮ ᱾ ᱦᱸ ᱦᱮᱞᱳ
ᱡᱚᱦᱟᱨ ᱜᱮ ᱜᱝᱢᱠᱮ
ᱦᱮᱸ ᱪᱮᱫ ᱠᱚᱯᱮ ᱪᱤᱠᱟᱹ ᱵᱟᱲᱟᱭᱮᱜᱼᱟ?
ᱱᱚᱜᱼᱚᱭ ᱞᱮ ᱫᱩᱲᱩᱵ ᱵᱟᱲᱟ ᱠᱟᱜᱼᱟ ᱦᱳᱭ ᱥᱮ ᱾
ᱟᱪᱪᱷᱟᱚ ᱵᱟᱯᱮ ᱡᱚᱢ ᱵᱟᱯᱮ ᱱᱟᱥᱛᱟ ᱠᱟᱜᱼᱟ?
ᱟᱹᱣᱨᱤ ᱞᱮ ᱱᱟᱥᱛᱟ ᱠᱟᱜᱼᱟ ᱜᱚᱢᱠᱮ ᱱᱟᱥᱛᱟ ᱠᱚ ᱦᱩᱭᱩᱜᱼᱟ ᱱᱟᱸᱜ ᱠᱷᱟᱱ ᱫᱚ
ᱟᱵᱮᱱ ᱵᱤᱱ
ᱟᱨ ᱪᱟᱥ ᱠᱟᱹᱢᱤ ᱠᱚᱫᱚ ᱪᱮᱫ ᱞᱮᱠᱟ? ᱟᱞᱤᱧ ᱰᱟᱹᱦᱤ ᱥᱮᱜ ᱜᱮᱞᱤᱧ ᱦᱮᱡ ᱠᱟᱱᱟ ᱾
ᱟᱪᱪᱷᱟ ᱾ ᱪᱟᱥ ᱵᱟᱥ ᱠᱚᱫᱚ ᱚᱱᱮ ᱚᱝᱠᱟ ᱦᱩᱭᱩᱜ ᱠᱟᱱ ᱜᱮᱭᱟ ᱦᱳᱭᱥᱮ ᱫᱟᱜ ᱟᱫᱟ ᱫᱟᱜ ᱫᱟ, ᱚᱱᱮ ᱠᱟᱡ ᱵᱟᱠᱚ ᱪᱟᱞᱟᱣ ᱫᱟᱲᱮᱭᱟᱜ ᱠᱟᱱᱟ ᱠᱷᱮᱛ ᱠᱚ ᱦᱳᱭᱥᱮ
ᱛᱚᱵᱮᱠᱷᱟᱱ ᱪᱟᱥᱼᱵᱟᱥ ᱫᱚ ᱦᱩᱭᱩᱜ ᱠᱟᱱ ᱜᱮᱭᱟ, ᱦᱳᱭ
ᱚᱲᱟᱜ ᱠᱚᱨᱮ ᱪᱮᱫ ᱯᱮ ᱪᱤᱠᱟᱭᱟ?
ᱚᱲᱟᱜ ᱠᱚᱨᱮ ᱫᱚ ᱱᱟᱯᱟᱭ ᱵᱟᱲᱟ ᱜᱮ ᱟᱯᱮᱨᱮᱱ?
ᱦᱩᱸᱻᱟᱞᱮ ᱦᱚᱸ ᱱᱟᱯᱟᱭ ᱜᱮ ᱾ ᱟᱯᱮ ᱫᱚ ᱪᱮᱫᱻᱪᱮᱫᱻᱪᱮᱫᱻᱪᱮᱫ ᱯᱮ ᱱᱟᱸᱜ ᱪᱟᱥᱟ?
ᱪᱟᱥ ᱫᱚ ᱚᱱᱮ ᱚᱝᱠᱟ ᱦᱩᱲᱩ ᱜᱮᱞᱮ ᱪᱟᱥ ᱜᱮᱭᱟ ᱦᱳᱭ ᱥᱮ
ᱟᱨ ᱮᱴᱟᱜ ᱥᱚᱵᱡᱤ ᱠᱚ
ᱮᱴᱟᱜ ᱥᱚᱵᱽᱡᱤ ᱠᱚᱫᱚ ᱚᱱᱮ ᱚᱝᱠᱟ ᱵᱟᱹᱲᱜᱮ ᱠᱚᱞᱮ ᱪᱟᱥ ᱜᱮᱭᱟ ᱟᱫᱚ ᱠᱷᱩᱵ ᱠᱚᱢ ᱦᱳᱭᱥᱮ ᱥᱚᱢᱚᱭ ᱠᱚ ᱧᱟᱢᱟᱱ ᱠᱷᱟᱱ ᱮᱱᱠᱷᱟᱱ ᱫᱚ ᱪᱟᱥ ᱦᱩᱭᱩᱜᱼᱟ ᱟᱨ ᱵᱟᱝᱠᱷᱟᱱ ᱫᱚ ᱚᱱᱮ ᱚᱱᱠᱟ ᱵᱟᱞᱮ ᱪᱟᱥ ᱫᱟᱲᱮᱭᱟᱜ ᱜᱮᱭᱟ ᱦᱳᱭᱥᱮ
ᱟᱪᱪᱷᱟ
ᱦᱩᱸ
ᱟᱞᱮ ᱦᱚᱸ ᱦᱩᱲᱩ ᱜᱮᱞᱮ ᱪᱟᱥᱟ ᱟᱨ ᱮᱴᱟᱜ ᱠᱚᱫᱚ ᱵᱟᱝᱟ
ᱟᱪᱪᱷᱟ ᱟᱪᱪᱷᱟ ᱛᱟᱦᱚᱞᱮ ᱜᱚᱢᱠᱮ ᱛᱤᱱᱟᱹᱜ ᱴᱟ ᱯᱮ ᱪᱟᱥ ᱠᱮᱫᱼᱟ ᱮᱠᱷᱚᱱ ᱫᱚ
ᱚᱱᱟ ᱫᱚ ᱦᱚᱞᱟ ᱜᱮᱞᱮ ᱛᱚᱲᱟ ᱦᱚᱞᱟ ᱜᱮᱞᱮ ᱛᱚᱲᱟ ᱜᱤᱰᱤᱤᱭᱟ ᱟᱠᱟᱜᱼᱟ
ᱟᱪᱪᱷᱟ ᱟᱪᱪᱷᱟ
ᱫᱟᱜ ᱵᱟᱭ ᱫᱟᱜ ᱮᱫ ᱛᱟᱦᱮᱸᱜ ᱛᱚ ᱦᱚᱞᱟ ᱛᱮᱱᱮᱜ ᱫᱟᱜ ᱞᱮᱫ ᱛᱟᱦᱮᱼᱟ ᱚᱱᱟ ᱫᱚ ᱦᱚᱞᱟᱜ ᱜᱮ ᱜᱤᱰᱤ ᱞᱮᱫᱼᱟ ᱠᱚ ᱛᱚᱲᱟ
ᱦᱮᱸ ᱟᱯᱮ ᱥᱮᱫ ᱫᱚ ᱨᱚᱦᱚᱭ ᱠᱚ ᱮᱦᱚᱵ ᱠᱮᱫᱼᱟ ᱥᱮ ᱵᱟᱝᱟ
ᱦᱮᱸ ᱮᱦᱚᱵ ᱫᱚᱞᱮ ᱮᱦᱚᱵ ᱠᱟᱜᱼᱟ ᱚᱱᱮ ᱚᱱᱠᱟ ᱫᱟᱜ ᱦᱚᱸ ᱵᱟᱭ ᱫᱟᱜ ᱡᱟᱹᱲᱤᱟᱞᱮ ᱠᱟᱱᱟ ᱥᱚᱢᱚᱭ ᱢᱚᱛᱚ ᱦᱳᱭᱥᱮ ᱟᱫᱚ ᱚᱱᱮ ᱚᱱᱠᱟ ᱞᱮᱴ ᱜᱚᱫᱚᱜ ᱠᱟᱱᱟ ᱛᱷᱚᱲᱟ ᱟᱫᱚ ᱦᱟᱜ ᱨᱚᱦᱚᱭ ᱵᱟᱲᱟ ᱫᱚ ᱦᱩᱭ ᱠᱟᱱᱟ ᱠᱟᱱ ᱜᱮᱭᱟ ᱦᱟᱸᱜ ᱟᱫᱚ ᱧᱮᱞ ᱫᱟᱞᱮᱭᱟ ᱦᱟᱸᱜ ᱛᱤᱱᱟᱹᱜ ᱠᱚᱛᱮ ᱟᱫᱚ ᱪᱟᱵᱟᱜ ᱠᱟᱱᱟ ᱦᱳᱭ ᱥᱮ ᱚᱱᱮ ᱚᱝᱠᱟ ᱥᱮᱛᱟᱜ ᱥᱮᱛᱟᱜ ᱫᱟᱜ ᱫᱚ ᱵᱟᱝ ᱟᱫᱚ ᱪᱟᱞᱟᱣ ᱦᱚᱸ ᱵᱟᱝ ᱜᱟᱱᱚᱜ ᱠᱟᱱᱟ ᱠᱷᱮᱛ ᱥᱮᱫ ᱦᱳᱭᱥᱮ
ᱦᱮᱸ ᱫᱚ ᱪᱟᱞᱟᱣ ᱵᱟᱲᱟᱜ ᱟᱠᱟᱱᱟ ᱠᱷᱮᱛ ᱥᱮᱫ
ᱟᱹᱣᱨᱤ ᱞᱤᱧ ᱪᱟᱞᱟᱜᱼᱟ ᱪᱟᱞᱟᱜ ᱟᱹᱞᱤᱜ ᱱᱚ-ᱚᱭ ᱱᱟᱥᱛᱟ ᱵᱟᱲᱟᱠᱟᱛᱮᱫ ᱦᱟᱜ
ᱟᱪᱪᱷᱟ ᱨᱚᱦᱚᱭ ᱠᱚᱫᱚ ᱠᱚ ᱮᱦᱚᱵ ᱜᱮᱭᱟ ᱥᱮ ᱵᱟᱝ
ᱦᱳᱭ ᱦᱳᱭ ᱨᱚᱦᱚᱭ ᱠᱚᱫᱚ ᱠᱚ ᱮᱦᱚᱵ ᱟᱠᱟᱫ ᱜᱮᱭᱟ ᱪᱟᱞᱟᱜ ᱟᱠᱟᱱ ᱜᱮᱭᱟ ᱠᱚ ᱚᱲᱟᱜ ᱨᱮᱱ ᱦᱚᱲ ᱫᱚ ᱦᱳᱭ ᱥᱮ ᱮᱱᱠᱷᱟᱱ ᱦᱟᱸᱜ ᱟᱹᱞᱤᱧ ᱞᱤᱧ ᱪᱟᱞᱟᱜᱼᱟ ᱦᱳᱭ
ᱥᱮ ᱟᱹᱵᱤᱱ ᱫᱚ ᱟᱸᱱᱟᱜ ᱚᱠᱟ ᱯᱚᱱᱚᱛ ᱠᱷᱚᱱ ᱵᱤᱱ ᱞᱟᱹᱭᱮᱫᱼᱟ
ᱟᱹᱞᱤᱧ ᱫᱚ ᱦᱚᱜᱼ ᱠᱟ ᱯᱚᱥᱪᱤᱢ ᱵᱟᱝᱜᱟᱞ ᱠᱷᱚᱱᱞᱤ ᱞᱤᱧ ᱞᱟᱹᱭᱮᱫᱼᱟ
ᱡᱮ ᱜᱚᱝᱠᱮ ᱟᱯᱮᱥᱮᱫ ᱫᱚ ᱪᱮᱫ ᱪᱮᱫ ᱠᱚ ᱯᱟᱨᱟᱵᱚᱜᱼᱟ ᱱᱟᱦᱟᱜ
ᱯᱚᱨᱚᱵᱽ ᱫᱚ ᱡᱚᱛᱚ ᱜᱮ ᱦᱟᱸᱜ ᱦᱩᱭᱩᱜ ᱜᱮᱭᱟ ᱡᱟᱦᱟᱸ ᱠᱚᱵᱚᱱ ᱟᱵᱚᱣᱟᱜ ᱞᱟᱠᱛᱟᱨ ᱨᱮ ᱦᱮᱱᱟᱜ ᱠᱚᱣᱟ ᱦᱳᱭᱥᱮ
ᱟᱪᱪᱷᱟ ᱚᱱᱟ ᱥᱟᱠᱨᱟᱛ ᱫᱚ ᱪᱮᱫᱠᱟ ᱯᱮ ᱯᱤᱴᱷᱟᱹᱭᱟ
ᱯᱤᱴᱷᱟᱹ ᱫᱚ ᱚᱱᱮ ᱚᱱᱠᱟ ᱦᱚᱞᱚᱝ ᱛᱮᱞᱮ ᱯᱤᱴᱷᱟᱹᱭ ᱜᱮᱭᱟ
ᱦᱳᱭ ᱪᱮᱫ ᱪᱮᱫ ᱯᱤᱴᱷᱟᱹ
ᱦᱮᱸ ᱰᱩᱸᱵᱩᱜ ᱯᱤᱴᱷᱟᱹ ᱦᱩᱭᱩᱜᱼᱟ ᱦᱳᱭᱥᱮ ᱯᱟᱛᱲᱟ ᱯᱤᱴᱷᱟᱹ ᱚᱱᱟ ᱠᱚ ᱦᱳᱭᱥᱮ ᱡᱚᱛᱚ ᱨᱚᱠᱚᱢ ᱯᱤᱴᱷᱟᱹ ᱜᱮᱭᱟ ᱟᱫᱚ ᱚᱱᱮ ᱚᱝᱠᱟ ᱜᱚᱜᱚ ᱛᱟᱠᱚ ᱠᱚ ᱯᱤᱴᱷᱟᱹᱭ ᱜᱮᱭᱟ ᱛᱚ ᱟᱫᱚ ᱩᱱᱠᱩ ᱜᱮ ᱦᱮᱸᱥᱮ ᱧᱩᱛᱩᱢ ᱠᱚᱠᱚ ᱵᱟᱰᱟᱭ ᱜᱮᱭᱟ ᱟᱞᱮ ᱫᱚ ᱮᱱᱠᱷᱟᱱ ᱫᱚ ᱡᱚᱢ ᱥᱮ ᱟᱞᱮ ᱫᱚᱞᱮ ᱞᱟᱦᱟᱭᱮᱫ ᱜᱮ ᱦᱮᱸ ᱥᱮ
ᱟᱪᱪᱷᱟ ᱱᱟᱯᱟᱭ ᱜᱮ
ᱦᱩᱸ
ᱛᱤᱥ ᱛᱤᱱᱟᱹᱜ ᱫᱤᱱ ᱯᱮ ᱢᱟᱱᱟᱼᱣᱟ ᱥᱟᱠᱨᱟᱛ ᱫᱚ ᱦᱟᱜ
ᱟᱞᱮ ᱥᱟᱠᱨᱟᱛ ᱫᱚ ᱚᱱᱮ ᱚᱱᱠᱟ ᱢᱚᱬᱮ ᱫᱤᱱ ᱜᱮᱞᱮ ᱢᱟᱱᱟᱣ ᱜᱮᱭᱟ ᱦᱳᱭ
ᱢᱚᱬᱮ ᱫᱤᱱ
ᱦᱳᱭ
ᱟᱪᱪᱷᱟ
ᱢᱚᱬᱮ ᱫᱤᱱ ᱢᱚᱬᱮ ᱫᱤᱱ ᱯᱮ ᱫᱤᱱ ᱮᱠᱪᱩᱭᱮᱞᱤ ᱯᱮ ᱫᱤᱱ ᱞᱮ ᱢᱟᱱᱟᱣ ᱜᱮᱭᱟ ᱟᱫᱚ ᱢᱚᱬᱮ ᱫᱤᱱ ᱮᱭ ᱠᱷᱟᱹᱛᱤᱨ ᱛᱮ ᱚᱱᱮ ᱚᱱᱠᱟ ᱮᱱᱮᱡ ᱥᱮᱨᱮᱧ ᱠᱚ ᱛᱟᱦᱮᱱ ᱜᱮᱭᱟ ᱦᱳᱭᱥᱮ ᱦᱳᱭ ᱜᱚᱴᱟ ᱟᱹᱛᱩ ᱟᱞᱮ ᱫᱚ ᱟᱴᱯᱟᱲᱟ ᱚᱱᱮ ᱚᱱᱠᱟ ᱟᱴᱯᱟᱲᱟ ᱢᱮᱥᱟᱞ ᱦᱮᱱᱟᱜ ᱞᱮᱭᱟ ᱛᱚ ᱟᱫᱚ ᱚᱱᱮᱠᱟ ᱟᱴ ᱯᱟᱲᱟ ᱢᱤᱞᱛᱮ ᱢᱤᱞᱮᱫᱮ ᱟᱫᱚ ᱠᱟ ᱮᱱᱮᱡ ᱥᱮᱨᱮᱧ ᱞᱮ ᱨᱚᱦᱚᱭ ᱜᱮᱭᱟ ᱦᱳᱭ ᱥᱮ ᱟᱹᱜᱥᱟᱨ ᱴᱩᱴᱤ ᱠᱚ ᱚᱱᱟ ᱠᱚᱞᱮ ᱫᱚᱦᱚᱭ ᱜᱮᱭᱟ ᱦᱳᱭ ᱥᱮᱮ
ᱦᱮᱯᱨᱟᱣ ᱠᱚ ᱵᱟᱼᱼ
ᱦᱳᱭ ᱦᱳᱭ
ᱦᱮ ᱱᱟᱯᱟᱭ ᱜᱮ ᱛᱚᱵᱮ ᱫᱚ ᱟᱞᱮ ᱥᱮᱫ ᱢᱟ ᱯᱮ ᱢᱟᱦᱟ ᱞᱮ ᱢᱟᱱᱟᱣᱟ ᱟᱨ ᱟᱞᱮ ᱫᱚ ᱦᱩᱰᱤᱧ ᱜᱤᱫᱽᱨᱟᱹ ᱠᱚᱣᱟᱜ ᱜᱮ ᱦᱮᱯᱨᱟᱣ ᱠᱚᱞᱮ ᱫᱚᱦᱚᱭᱟ ᱟᱨ ᱢᱟᱨᱟᱝ ᱜᱤᱫᱽᱨᱟᱹ ᱫᱚ ᱚᱱᱟ ᱛᱩᱧ ᱜᱮ ᱚᱱᱟ ᱟᱜ ᱥᱟᱨ ᱛᱩᱧ ᱡᱟᱦᱟ ᱵᱤᱱ ᱞᱟᱹᱭᱮᱜᱼᱟ ᱚᱱᱟ ᱛᱩᱧ ᱜᱮ ᱤᱱᱟᱹᱜᱮ ᱢᱟᱨᱟᱝ ᱦᱚᱲᱟᱜ ᱫᱚ ᱟᱨ ᱦᱩᱰᱤᱧ ᱜᱤᱫᱽᱨᱟᱹ ᱡᱚᱛᱚ ᱫᱨᱚ
ᱦᱮᱸ
ᱦᱮᱸ
ᱚᱱᱮ ᱚᱱᱟ ᱜᱮ
ᱪᱮᱫ ᱯᱮ ᱪᱤᱠᱟᱹᱭᱟ ᱱᱷᱟᱜ ᱥᱟᱠᱨᱟᱛ ᱨᱮᱫᱚ ᱯᱩᱭᱞᱩ ᱫᱚ ᱥᱟᱠᱨᱟᱛ ᱛᱤᱥ ᱫᱤᱱ ᱦᱟᱜ ᱥᱟᱠᱨᱟᱛ ᱫᱚ ᱢᱚᱛᱞᱚᱵ ᱡᱟᱦᱟᱸ ᱛᱤᱥ ᱛᱟᱦᱮᱱᱟ ᱥᱟᱠᱨᱟᱛ ᱮᱱᱮ ᱦᱤᱞᱚᱜ ᱫᱚ ᱪᱮᱫ ᱠᱚᱯᱮ ᱪᱤᱠᱟᱹᱭᱟ
ᱪᱮᱫ ᱠᱚᱜᱮ ᱵᱟᱝᱟ ᱪᱮᱫ ᱠᱚᱞᱮ ᱪᱤᱠᱟᱹᱭᱟ ᱚᱱᱮ ᱚᱱᱠᱟ ᱯᱨᱚᱛᱷᱚᱢ ᱫᱤᱱ ᱫᱚ ᱚᱱᱮ ᱚᱱᱠᱟ ᱩᱢᱩᱜ ᱟᱞᱮ ᱦᱳᱭ ᱥᱮ
ᱦᱮᱸ
ᱤᱱᱟᱹ ᱫᱚᱥᱟᱨ ᱯᱚᱨᱮ ᱦᱟᱸᱜ ᱞᱮ ᱵᱚᱸᱜᱟ ᱵᱩᱨᱩᱭᱟ
ᱵᱩᱲᱤ ᱠᱩᱢᱵᱟᱹ ᱠᱚ ᱟᱛᱟᱨ ᱠᱚᱣᱟ ᱟᱛᱟᱨ ᱜᱮᱭᱟ ᱯᱮ ᱥᱮ ᱵᱟᱝᱟ
ᱦᱳᱭ ᱦᱳᱭ
ᱟᱪᱪᱷᱟ
ᱟᱫᱚ ᱜᱚᱝᱠᱮ ᱟᱯᱮ ᱫᱚ ᱥᱟᱠᱨᱟᱛ ᱫᱚ ᱥᱩᱠᱨᱤ ᱠᱚᱯᱮ ᱜᱚᱡ ᱠᱚᱜᱮ ᱜᱮᱭᱟ ᱥᱮ ᱵᱟᱝᱟ
ᱦᱳᱭ ᱥᱩᱠᱨᱤ ᱥᱩᱠᱨᱤ ᱥᱩᱠᱨᱤ ᱯᱤᱴᱷᱟᱹ ᱠᱚᱞᱮ ᱛᱮᱭᱟᱨ ᱵᱟᱲᱟᱭᱟ ᱟᱯᱮ ᱥᱮᱫ ᱠᱚ ᱛᱮᱭᱟᱨᱟ ᱥᱮ ᱵᱟᱝᱟ ᱥᱩᱠᱨᱤ ᱯᱤᱴᱷᱟᱹ ᱠᱚ
ᱛᱮᱭᱟᱨ ᱜᱮᱭᱟ ᱠᱚ
ᱟᱸᱡᱚᱢ ᱵᱟᱲᱟ ᱠᱟᱜ ᱵᱤᱱ
ᱥᱩᱠᱨᱤ ᱵᱟᱝ ᱵᱟᱝ ᱜᱟᱱᱚᱜᱼᱟ ᱛᱚ ᱦᱚᱭ ᱦᱳ
ᱦᱚᱭ ᱛᱚ
ᱥᱟᱠᱨᱟᱛ ᱨᱮᱫᱚ ᱟᱫ ᱥᱩᱠᱨᱤ ᱫᱚ ᱪᱟᱭ ᱜᱮᱭᱟ ᱦᱮᱸ ᱥᱮ
ᱵᱮᱥ ᱵᱟᱭ ᱵᱩᱡᱷᱟᱹᱜ ᱟᱛᱚ ᱥᱟᱠᱨᱟᱛ ᱞᱮᱠᱟ ᱦᱚᱸ ᱵᱟᱭ ᱵᱩᱡᱷᱟᱹᱜᱼᱟ
ᱦᱮᱸ ᱦᱳᱭ ᱦᱳᱭ
ᱟᱨ ᱱᱮᱛᱟᱨ ᱫᱤᱱ ᱪᱟᱥ ᱫᱚ ᱚᱱᱠᱟ ᱤᱭᱟᱹ ᱦᱤᱥᱟᱹᱵᱽ ᱢᱟ ᱵᱟᱹᱧ ᱵᱟᱲᱟᱭᱟ ᱱᱟᱜ ᱱᱚᱝᱠᱟ ᱞᱮᱠᱷᱟ ᱛᱮ ᱛᱩᱨᱩᱭ ᱜᱚᱴᱟᱝ ᱵᱟᱹᱫᱽ ᱱᱟᱜ ᱢᱚᱛᱞᱚᱵᱽ ᱵᱟᱹᱫᱽ ᱱᱟᱜ ᱢᱮᱱᱟᱜᱼᱟ ᱪᱟᱥ ᱟᱨ ᱱᱚᱝᱠᱟ ᱤᱭᱟᱹ ᱠᱚᱢᱟ ᱵᱟᱹᱧ ᱵᱟᱲᱟᱭᱟ ᱱᱷᱟᱜ
ᱚ ᱟᱪᱪᱷᱟ
ᱟᱯᱮ ᱫᱚ
ᱟᱞᱮ ᱦᱚ ᱚᱱᱠᱟ ᱜᱮᱞᱮ ᱪᱟᱥ ᱮᱫᱟ ᱵᱟᱨᱭᱟ ᱯᱮᱭᱟ ᱠᱷᱮᱛ ᱞᱮ ᱪᱟᱥ ᱮᱫᱟ
ᱦᱩᱸ ᱦᱩᱸ
ᱦᱳᱭᱥᱮ ᱵᱟᱨᱭᱟ ᱯᱮᱭᱟ ᱠᱷᱮᱛ ᱞᱮ ᱪᱟᱥ ᱠᱟᱜᱟ ᱟᱫᱚ ᱞᱟᱴᱩ ᱞᱟᱴᱩ ᱣᱟᱜ ᱠᱷᱮᱛ ᱠᱟᱱᱟ ᱵᱟᱠᱤ ᱦᱮᱱᱟᱜ ᱠᱟᱜᱟ ᱦᱚᱭ ᱥᱮ
ᱮ ᱦᱮᱸ ᱱᱟᱯᱟᱭ ᱜᱮ ᱟᱹᱵᱤᱱ ᱫᱚ ᱚᱞᱚᱜ ᱠᱟᱱᱟ ᱵᱤᱱ ᱥᱮ ᱟᱨ
ᱵᱟᱹᱞᱤᱧ ᱚᱞᱚᱜ ᱠᱟᱱᱟ ᱮᱠᱷᱚᱱ ᱫᱚ ᱚᱞᱚᱜ ᱯᱟᱲᱦᱟᱜ ᱫᱚᱞᱤᱧ ᱵᱟᱜᱤᱭᱟᱠᱟᱫᱼᱟ ᱚᱱᱮ ᱚᱱᱠᱟ ᱯᱚᱨᱤᱵᱟᱨ ᱠᱷᱟᱹᱛ ᱛᱤᱨᱮ ᱦᱳᱭ ᱥᱮ ᱯᱚᱨᱤᱵᱟᱨ ᱨᱮ ᱚᱱᱠᱟᱱ ᱥᱚᱢᱚᱥᱥᱟ ᱦᱤᱡᱩᱜ ᱠᱟᱱ ᱦᱟᱜ ᱚᱱᱠᱟ ᱵᱟᱹᱜᱤ ᱦᱩᱭᱩᱜᱼᱟ ᱜᱮᱨᱡᱩᱭᱮᱥᱚᱱ ᱞᱤᱧ ᱠᱚᱨᱟᱣ ᱠᱟᱜᱼᱟ ᱟᱨᱠᱤ ᱦᱳᱭ ᱮᱠᱞᱟ ᱜᱮᱭᱟ ᱞᱤᱧ
ᱯᱤᱡᱤ ᱜᱮ ᱯᱤᱡᱤ ᱠᱚᱨᱟᱣ ᱟᱠᱟ ᱟᱵᱤᱱ?
ᱦᱮᱸ ᱦᱮᱸ
ᱟᱪᱪᱷᱟ ᱛᱚᱵᱮ ᱯᱩᱨᱟᱹ ᱟᱠᱟᱫ ᱡᱟᱦᱟᱸᱜ ᱜᱮ
ᱦᱮᱸ
ᱦᱮᱸ ᱦᱮᱸ ᱟᱨ ᱤᱭᱟᱹ ᱟᱵᱚ ᱡᱟᱱᱟᱢ ᱯᱟᱹᱨᱥᱤ ᱚᱞ ᱪᱤᱠᱤ ᱵᱤᱱ ᱵᱟᱰᱟᱭᱟ ᱥᱮ ᱵᱟᱝᱟ?
ᱚᱞᱪᱤᱠᱤ ᱫᱚ ᱜᱚᱢᱠᱮ ᱦᱮ ᱫᱚ ᱠᱚᱢ ᱠᱟᱱᱟ ᱛᱚ ᱟᱫᱚ ᱦᱟᱸᱜ ᱱᱚᱝᱠᱟ ᱵᱟᱹᱞᱤᱧ ᱵᱟᱲᱟᱭᱟ ᱟᱹᱞᱤᱧ ᱦᱚᱸ ᱟᱨᱠᱤ ᱱᱚᱛᱮ ᱫᱚ ᱟᱞᱮᱥᱮᱫ ᱫᱚ ᱚᱱᱠᱟ ᱴᱤᱪᱟᱨ ᱠᱚ ᱵᱟᱹᱩᱜ ᱠᱚᱣᱟ ᱦᱳᱭ ᱥᱮ ᱚᱱᱠᱟ ᱠᱞᱟᱥ ᱠᱚᱦᱚᱸ ᱵᱟᱠᱚ ᱠᱚᱨᱟᱣ ᱜᱮᱭᱟ ᱚᱠᱚᱭ ᱜᱮ ᱦᱳᱭᱥᱮ ᱛᱯᱚᱨᱮ ᱚᱱᱮ ᱚᱱᱠᱟ ᱠᱷᱟᱹᱛᱤᱨ ᱦᱚᱸ ᱚᱞᱪᱤᱠᱤ ᱫᱟᱜ ᱫᱚ ᱥᱮᱬᱟ ᱫᱚ ᱵᱟᱝ ᱦᱩᱭ ᱠᱟᱱᱟ
ᱟᱪᱪᱷᱟ ᱟᱪᱪᱷᱟ ᱟᱱᱠᱟ ᱟᱥᱲᱟ ᱵᱟᱱᱩᱜ ᱟᱱᱤᱡ ᱵᱟ?
ᱦᱳᱭ ᱦᱳᱭ ᱟᱥᱚᱞ ᱞᱟᱦᱟ ᱛᱮᱞᱚ ᱛᱟᱦᱮᱸ ᱠᱟᱱᱟ ᱦᱳᱭᱥᱮ ᱟᱨ ᱱᱮᱛᱟᱨ ᱫᱚ ᱚᱞᱪᱤᱠᱤ ᱦᱚᱸ ᱢᱟᱥ ᱴᱟᱨ ᱠᱚᱦᱚᱸ ᱵᱟᱹᱪᱩᱜ ᱠᱚᱣᱟ ᱟᱨ ᱟᱨ ᱠᱷᱩᱵ ᱠᱚᱢ ᱢᱟᱱᱮ ᱧᱮᱞ ᱧᱟᱢᱚᱜ ᱠᱟᱱᱟ ᱱᱮᱛᱟᱨ ᱚᱞᱪᱤᱠᱤ ᱤᱥᱠᱩᱞ ᱠᱚᱫᱚ ᱦᱳᱭ ᱥᱮ
ᱦᱮᱸ ᱟᱞᱮ ᱱᱚᱛᱮ ᱦᱚᱸ ᱵᱟᱭ ᱛᱟᱦᱮᱸ ᱠᱟᱱᱟ ᱱᱤᱛ ᱱᱤᱛ ᱠᱚᱛᱮ ᱢᱚᱛᱞᱚᱵ ᱤᱭᱟᱹ ᱤᱫᱤᱜᱼᱟ
ᱳ ᱟᱪᱪᱷᱟ
ᱜᱨᱮᱡᱩᱭᱮᱥᱚᱱ ᱨᱮᱠᱚ ᱟᱹᱲ ᱠᱟᱜᱼᱟ ᱟᱵᱚ ᱢᱮᱡᱚᱨ ᱦᱤᱥᱟᱹᱵ ᱛᱮ ᱱᱟᱦᱟᱜ
ᱟᱪᱪᱷᱟ ᱟᱪᱟ
ᱦᱮᱸ
ᱦᱳᱭ ᱚᱱᱟ ᱠᱷᱟᱹᱛᱤᱨ ᱜᱮ
ᱟᱪᱪᱷᱟ ᱟᱨ ᱱᱤᱭᱟᱹ ᱤᱭᱟᱹ ᱠᱚᱨᱮ ᱠᱚ ᱵᱟᱯᱞᱟᱜᱼᱟ ᱥᱮ ᱵᱟᱝ ᱟᱯᱮ ᱚᱱᱛᱮ ᱫᱚ?
ᱦᱮᱸ ᱵᱟᱯᱞᱟᱜ ᱜᱮᱭᱟ ᱜᱚᱝᱠᱮ
ᱤᱭᱟᱹ ᱪᱟᱥ ᱥᱚᱢᱚᱭ ᱦᱚᱸ ᱵᱟᱯᱞᱟᱜ ᱜᱮᱭᱟ ᱠᱚ?
ᱦᱮᱸ ᱵᱟᱯᱞᱟᱜ ᱜᱮᱭᱟ ᱠᱚ
ᱟᱪᱪᱷᱟ ᱡᱟᱹᱯᱩᱫ ᱨᱮᱫᱚ ᱪᱮᱫ ᱞᱮᱠᱟ ᱠᱚᱱᱟᱜ ᱮᱱᱮᱡᱟ?
ᱦᱮᱸ
ᱤᱧ ᱡᱟᱹᱯᱩᱫ ᱨᱮᱫᱚ ᱪᱮᱫ ᱞᱮᱠᱟ ᱠᱚ ᱮᱱᱮᱡᱼᱟ?
ᱟᱫᱚ ᱚᱱᱮ ᱚᱱᱠᱟ ᱫᱟᱜ ᱞᱮ ᱠᱷᱟᱱᱡ ᱫᱚ ᱢᱩᱥᱠᱤᱞᱚᱜ ᱜᱮᱭᱟ ᱮᱱᱠᱷᱟᱱ ᱫᱚ ᱦᱟᱸᱜ ᱵᱟᱯᱞᱟ ᱫᱚᱠᱚ ᱵᱟᱯᱞᱟᱜ ᱜᱮᱭᱟ ᱦᱳᱭᱥᱮ
ᱟᱪᱪᱷᱟ
ᱫᱟᱜ ᱠᱷᱟᱱ ᱚᱱᱠᱟ ᱠᱟᱹᱴᱤᱡ ᱢᱩᱥᱠᱤᱞᱚᱜᱼᱟ ᱟᱫᱚ ᱮᱱᱠᱷᱟᱱ ᱫᱚ ᱵᱟᱯᱞᱟ ᱫᱚᱠᱚ ᱵᱟᱯᱞᱟᱜ ᱠᱟᱱ ᱜᱮᱭᱟ
ᱚᱭ ᱡᱟᱹᱯᱩᱫ ᱫᱤᱱ ᱢᱟ ᱵᱟᱭ ᱞᱟᱹᱭ ᱠᱟᱱᱟ ᱥᱮ ᱛᱤᱥ ᱡᱚᱜ ᱮ ᱫᱟᱜᱟ ᱛᱤᱥ ᱡᱚᱜ ᱵᱟᱝᱟ
ᱦᱩᱸ
ᱦᱮᱸ ᱟᱪᱪᱷᱟ ᱱᱟᱯᱟᱭ ᱜᱮ ᱛᱚᱵᱮ ᱛᱟᱦᱞᱮ ᱟᱹᱵᱤᱱ ᱫᱚ ᱟᱭᱳᱼ ᱵᱟᱵᱟ ᱨᱤᱱ ᱢᱤᱫᱴᱟᱝ ᱜᱮ ᱥᱮ ᱥᱮ ᱟᱨᱚ ᱵᱚᱭᱦᱟ ᱠᱚ ᱦᱮᱱᱟᱜ ᱠᱚᱣᱟ?
ᱵᱚᱭᱦᱟ ᱠᱟᱫᱚ ᱦᱚᱸ ᱢᱤᱫᱴᱮᱱ ᱵᱚᱠᱚᱛ ᱠᱩᱲᱤ ᱦᱮᱱᱟᱭ ᱠᱮᱫᱮᱭᱟ ᱟᱫᱚ ᱩᱱᱤ ᱫᱚ ᱦᱟᱸᱜ ᱟᱫᱚ ᱵᱟᱯᱞᱟᱣ ᱠᱮᱫ ᱜᱮᱞᱮ ᱦᱳᱭᱥᱮ
ᱟᱪᱪᱷᱟ ᱟᱹᱵᱤᱱ ᱜᱮ ᱮᱠᱞᱟ ᱛᱚᱵᱮ ᱱᱤᱛᱚᱜ ᱵᱟᱝ
ᱮᱠᱞᱟ ᱜᱮᱭᱟᱞᱤᱧ ᱦᱳᱭ
ᱦᱮᱸ ᱯᱮ ᱦᱚᱲ ᱜᱮᱭᱟᱯᱮ ᱛᱚᱵᱮ
ᱦᱳᱭ ᱦᱳᱭ ᱵᱟᱝᱜᱮ ᱵᱟᱨ ᱦᱚᱲ ᱢᱟᱱᱮ ᱱᱤᱛᱚᱜ ᱫᱚ ᱯᱮ ᱦᱚᱲ ᱞᱮ ᱢᱮᱱᱟᱜ ᱱᱟᱜ ᱞᱮᱭᱟ ᱦᱚᱭ ᱜᱚᱜᱚ ᱵᱟᱵᱟᱼᱟ ᱢᱮᱞᱮ
ᱦᱮᱸ ᱦᱮᱸ
ᱦᱮᱸ ᱟᱵᱚ ᱥᱟᱵ ᱫᱚ ᱟᱪᱪᱷᱟ ᱪᱟ
ᱟᱨ ᱫᱮ ᱚᱲᱟᱜ
ᱟᱯᱮ ᱫᱚ ᱥᱚᱵ ᱱᱟᱯᱟᱭ ᱵᱟᱲᱟ ᱜᱮᱭᱟ? ᱟᱯᱮ ᱠᱚᱣᱟᱜ ᱟᱯᱮ ᱠᱚ ᱫᱚ
ᱦᱮᱸ ᱟᱞᱮ ᱦᱚᱸ ᱤᱧ ᱠᱷᱚᱱ ᱦᱩᱰᱤᱧ ᱤᱡ ᱢᱤᱫᱴᱟᱱ ᱦᱮᱱᱟᱭᱟ ᱩᱱᱤ ᱦᱚᱸᱞᱮ ᱡᱶᱟᱭ ᱠᱟᱫᱮᱭᱟ ᱟᱞᱮ ᱱᱤᱛ ᱫᱚ ᱦᱚᱲ ᱜᱮ ᱦᱮᱱᱟᱜ ᱞᱮᱭᱟ
ᱟᱪᱪᱷᱟ ᱟᱪᱪᱷᱟ ᱱᱟᱯᱟᱭ ᱵᱟᱲᱟ ᱜᱮ ᱵᱮᱥ ᱵᱮᱥ ᱴᱷᱤᱠ ᱛᱮ ᱛᱟᱦᱮᱱ ᱛᱟᱵᱚᱱ ᱯᱮ ᱦᱮᱸᱥᱮ ᱠᱤ ᱪᱟᱥ ᱵᱟᱲᱟ ᱦᱩᱭᱩᱜᱼᱟ ᱪᱟᱥ ᱵᱟᱲᱟᱭ ᱛᱟᱵᱚᱱ ᱯᱮ ᱡᱚᱛᱚ ᱦᱚᱲ ᱵᱚᱱ ᱪᱟᱥᱟ ᱦᱳᱭ ᱥᱮ ᱟᱵᱚᱣᱟᱜ ᱥᱚᱢᱟᱡ ᱞᱟᱦᱟ ᱥᱮᱫ ᱵᱚᱱ ᱤᱫᱤᱭᱟ ᱦᱳᱭ ᱥᱮ᱾
ᱦᱮᱸ ᱦᱮᱸ ᱟᱵᱚ ᱢᱟ ᱚᱱᱟ ᱜᱮ ᱪᱟᱥ ᱵᱮᱜᱚᱨ ᱵᱟᱵᱚ ᱛᱟᱦᱮᱸ ᱫᱟᱲᱮᱭᱟᱜᱼᱟ, ᱵᱟᱵᱚ ᱡᱚᱢ ᱫᱟᱲᱮᱭᱟᱜᱼᱟ ᱥᱮ
ᱦᱳᱭ ᱟᱵᱚ ᱮᱱᱠᱷᱟᱱ ᱫᱚ ᱪᱟᱥ ᱵᱟᱥ ᱛᱮᱜᱮ ᱟᱵᱚ ᱫᱚ᱾ ᱚᱱᱮ ᱚᱱᱠᱟ ᱞᱟᱡ ᱠᱚᱵᱩᱱ ᱦᱳᱭ ᱥᱮ ᱡᱚᱢ ᱧᱩ ᱦᱳ ᱵᱚᱱ ᱠᱚᱨᱟᱣᱟ ᱦᱮᱸ ᱥᱮ ᱮᱱᱠᱷᱟᱱ ᱫᱚ ᱪᱟᱥ ᱵᱟᱥ ᱫᱚ ᱵᱟᱵᱚᱱ ᱵᱷᱟᱹᱜᱤ ᱫᱟᱲᱮᱭᱟᱜᱼᱟ᱾
ᱚ ᱟᱪᱪᱷᱟ ᱟᱨ ᱦᱚᱞ ᱜᱮ ᱤᱭᱟᱹ ᱞᱮᱫ ᱛᱮ ᱟᱞᱮ ᱦᱚᱸ ᱛᱚᱞᱟ ᱠᱚᱞᱮ ᱜᱤᱰᱤ ᱵᱟᱲᱟ ᱠᱟᱜᱼᱟ ᱛᱤᱥ ᱨᱮᱱᱟᱜ ᱤᱭᱟᱹ ᱠᱟᱱᱟ ᱮᱱᱠᱷᱟᱱ ᱨᱚᱦᱚᱭ ᱠᱚ ᱟᱹᱣᱨᱤ ᱞᱮ ᱟᱦᱚᱵᱟ ᱯᱷᱮᱨᱮ ᱮᱦᱚᱵᱣᱟ
ᱟᱯᱮ ᱫᱚ ᱢᱟ ᱯᱩᱨᱟᱹᱣ ᱦᱩᱭ ᱠᱮᱫ ᱜᱮᱭᱟ ᱯᱮ ᱵᱟᱝ
ᱦᱳᱭ ᱯᱩᱨᱟᱹᱣ ᱫᱚ ᱯᱩᱨᱟᱹᱣ ᱜᱮᱭᱟ ᱟᱫᱚ ᱚᱱᱮ ᱚᱱᱠᱟ ᱢᱤᱫ ᱵᱟᱨᱭᱟ ᱵᱟᱹᱠᱤ ᱦᱮᱱᱟᱜ ᱟᱠᱟᱫ-ᱟ᱾
ᱱᱚᱠᱟ ᱫᱟᱜ ᱮᱫᱟᱭ ᱥᱮᱛᱟᱜ ᱥᱮᱛᱟᱜ ᱟᱫᱚ ᱚᱱᱠᱟ ᱠᱷᱮᱛ ᱠᱚ ᱵᱟᱝ ᱪᱟᱞᱟᱣ ᱦᱩᱭᱩᱜ ᱠᱟᱱᱟ᱾ ᱦᱳᱭ ᱥᱮ ᱫᱟᱜ ᱫᱟᱜ ᱛᱮ ᱟᱨ ᱵᱟᱝ ᱪᱟᱞᱟᱣ ᱜᱟᱱᱚᱜᱼᱟ ᱥᱮ ᱟᱹᱲᱤᱥ ᱜᱮ ᱵᱩᱡᱩᱜᱼᱟ ᱦᱳᱭ ᱥᱮ ᱮᱵᱟᱨᱮ ᱡᱩᱫᱤ ᱠᱷᱮᱛ ᱠᱚ ᱪᱟᱞᱟᱣ ᱠᱟᱛᱮ ᱫᱟᱜ ᱚᱱᱠᱟ ᱚᱱᱟ ᱫᱚ ᱟᱞᱟᱫᱟ ᱵᱮᱯᱟᱨ ᱮᱯᱚᱨᱮ ᱚᱲᱟᱜ ᱠᱷᱚᱱᱜ ᱜᱮ ᱫᱟᱜ ᱠᱷᱟᱱ ᱫᱚ ᱚᱱᱠᱟ ᱵᱟᱝ ᱪᱟᱞᱟᱣ ᱠᱟᱱᱟ ᱵᱟᱝ ᱪᱟᱞᱟᱣ ᱟᱠᱟᱱᱟ᱾
ᱡᱟᱹᱯᱩᱫ ᱨᱮ ᱚᱠᱚᱭ ᱪᱟᱞᱟᱜᱼᱟ ᱦᱮᱸ ᱥᱮ?
ᱦᱮᱸ ᱦᱩᱸ
ᱟᱨ ᱵᱟᱨ ᱯᱮ ᱫᱤᱱ ᱜᱟᱱ ᱪᱟᱵᱟ ᱜᱚᱫ ᱠᱟᱜ ᱯᱮ ᱦᱮ?
ᱦᱳᱭ ᱦᱳᱭ ᱦᱳᱭ
ᱟᱪᱪᱷᱟ ᱟᱨ ᱤᱭᱟᱹ ᱠᱚᱫᱚ ᱦᱳᱭ ᱟᱠᱟᱱᱟ ᱞᱚᱥᱚᱫ ᱠᱚ ᱞᱚᱥᱚᱫ ᱫᱚ ᱠᱚ ᱵᱟᱹᱫᱽ
ᱦᱮᱸ ᱞᱚᱥᱚᱫ ᱫᱚ ᱦᱳᱭ ᱟᱠᱟᱱᱟ ᱞᱚᱥᱚᱫ ᱠᱚᱫᱚ ᱦᱩᱭ ᱟᱠᱟᱱ ᱜᱮᱭᱟ᱾
ᱟᱪᱪᱷᱟ ᱱᱟᱯᱟᱭ ᱜᱮ ᱛᱚᱵᱮ ᱟᱫᱚ
ᱦᱳᱭ
ᱟᱨ ᱟᱞᱮ ᱩᱲᱤᱥᱟ ᱯᱚᱱᱚᱛ ᱠᱚ ᱵᱤᱱ ᱦᱮᱡ ᱵᱟᱲᱟ ᱠᱟᱱᱟ ᱥᱮ ᱵᱟᱝᱼᱟ?
ᱩᱲᱤᱥᱟ
ᱦᱮᱸ
ᱦᱳᱭ ᱞᱤᱧ ᱪᱟᱞᱟᱣ ᱵᱟᱲᱟᱣ ᱟᱠᱟᱱᱟ, ᱚᱱᱟ ᱠᱚ ᱫᱚ ᱠᱷᱮᱞ ᱞᱤᱧ ᱪᱟᱞᱟᱣ ᱵᱟᱲᱟᱟᱣ ᱟᱠᱟᱱᱟ᱾ ᱞᱟᱦᱟ ᱛᱮᱞᱤᱧ ᱠᱷᱮᱞᱮᱫ ᱛᱟᱦᱮᱫ- ᱟ ᱚᱱᱮ ᱚᱱᱠᱟ ᱠᱷᱮᱞ ᱤᱧ ᱪᱟᱞᱟᱣ ᱵᱟᱲᱟ ᱟᱠᱟᱱᱟ ᱢᱤᱫ ᱪᱷᱚᱴ ᱜᱮᱞᱤᱧ ᱪᱟᱞᱟᱣ ᱟᱠᱟᱱᱟ ᱩᱲᱤᱥᱟ
ᱯᱷᱩᱴ ᱵᱚᱞ ᱠᱷᱮᱞ ᱵᱟᱝ
ᱦᱳᱭ ᱦᱳᱭ ᱯᱷᱩᱴᱵᱚᱞ ᱠᱷᱮᱞ ᱞᱤᱧ ᱪᱟᱞᱟᱣ ᱞᱮᱱᱟ ᱚᱱᱮ ᱚᱱᱠᱟ ᱠᱚ ᱤᱫᱤ ᱞᱮᱫ ᱞᱤᱧᱟᱹ ᱟᱨᱠᱤ ᱦᱳᱭ ᱥᱮ ᱟᱫᱚ ᱚᱱᱠᱟ ᱢᱤᱫ ᱫᱚᱢ ᱜᱮᱞᱤᱧ ᱪᱟᱞᱟᱣ ᱟᱫᱚ ᱵᱟᱟᱹᱞᱤᱧ ᱫᱤᱥᱟᱹᱭ ᱜᱮᱭᱟ